ᱦᱮᱞᱳ
ᱡᱚᱦᱟᱨ ᱜᱮ ᱵᱚᱭᱦᱟ
ᱡᱚᱦᱟᱨ ᱜᱮ ᱡᱚᱦᱟᱨ ᱜᱮ
ᱨᱚᱲ ᱯᱚᱥᱴᱚ ᱟᱸᱡᱚᱢᱚᱜ ᱠᱟᱱᱟ ᱛᱚ
ᱦᱮᱸ ᱱᱤᱛᱚᱜ ᱫᱚ ᱵᱮᱥ ᱜᱮ ᱟᱸᱡᱚᱢᱚᱜ ᱠᱟᱱᱟ
ᱟᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱟᱨ ᱪᱮᱫ
ᱟᱪᱪᱷᱟ ᱫᱚ ᱪᱮᱫ ᱠᱚ ᱞᱟᱹᱭᱟ
ᱧᱤᱫᱟᱹ ᱨᱮᱱᱟᱜ ᱡᱚᱢᱟᱜ ᱫᱚ ᱦᱟᱸᱜ ᱠᱤᱫᱩᱵ ᱠᱚ ᱞᱟᱹᱭᱟᱜᱼᱟ ᱠᱚ
ᱠᱤᱫᱩᱵ
ᱦᱮᱸ ᱪᱮᱫ ᱦᱚᱸ ᱵᱟᱝ ᱡᱚᱠ ᱠᱤᱫᱩᱵ ᱵᱟᱲᱟ ᱠᱟᱛᱮᱜ ᱦᱚᱸᱜᱚᱭ ᱫᱩᱲᱩᱵ ᱵᱟᱲᱟ ᱦᱩᱭ ᱟᱠᱟᱱᱟ
ᱠᱚ ᱠᱚ ᱵᱟ
ᱡᱟᱭ ᱦᱳᱠ ᱚᱱᱠᱟ ᱫᱟᱹᱞ ᱨᱟᱥᱮ ᱦᱩᱭ ᱞᱮᱱ ᱛᱟᱦᱮᱱ ᱟᱨ ᱠᱚᱸᱦᱚᱸᱰᱟ ᱥᱚᱣᱟᱵᱤᱱ ᱟᱹᱞᱩ ᱢᱤᱫᱴᱮᱱ ᱡᱷᱟᱞ ᱦᱩᱭ ᱞᱮᱱ ᱛᱟᱦᱮᱸᱫ
ᱥᱯᱮᱥᱟᱞ
ᱦᱮᱸ ᱡᱟᱭᱦᱳᱠ ᱥᱯᱮᱥᱟᱞ ᱜᱮ ᱠᱟᱹᱡ ᱡᱟᱦᱟᱱᱟᱜ ᱜᱮ ᱰᱷᱤᱞᱟᱹᱣ ᱠᱤᱱ ᱡᱚᱢ ᱛᱚ ᱵᱟᱝ ᱰᱷᱤᱞᱟᱹᱣ ᱜᱟᱱᱚᱜᱼᱟ
ᱮᱠᱫᱚᱢ ᱮᱠᱫᱚᱢ
ᱦ ᱟᱫᱚ ᱚᱲᱟᱜ ᱠᱚᱨᱮ ᱫᱚ ᱵᱮᱥ ᱵᱟᱲᱟ ᱜᱮ
ᱦᱮᱸ ᱵᱮ ᱵᱮᱲᱟ ᱫᱚ ᱵ ᱵᱟᱲᱟ ᱜᱮ ᱡᱟᱭᱦᱳᱠ ᱡᱟᱦᱟᱸ ᱞᱮᱠᱟᱛᱮ ᱡᱟᱭᱦᱳᱠ ᱱᱤᱛᱚᱜ ᱵᱷᱳᱨ ᱫᱟᱜ ᱫᱤᱱ ᱠᱟᱱ ᱨᱮᱦᱚᱸ ᱮ ᱦᱟᱞᱠᱟ ᱨᱩᱣᱟᱹ ᱪᱟᱱ ᱪᱮᱛᱟᱱ ᱨᱮ ᱵᱟᱝᱟᱢᱚᱜ ᱠᱟᱱᱟ ᱟᱫᱚ ᱚᱱᱟ ᱫᱚ ᱵᱮᱵᱟᱨ ᱜᱮᱮ ᱞᱟᱹᱭ ᱵᱟᱲᱟᱭᱟ ᱟᱨ ᱱᱤᱛᱚᱜ ᱫᱚ
ᱦ ᱟᱪᱪᱷᱟ ᱟᱪᱪᱷᱟ
ᱦᱮᱸ
ᱦᱮᱸ ᱱᱚᱛᱮ ᱫᱚ ᱡᱟᱭᱦᱳᱠ ᱫᱟᱜ ᱡᱟᱹᱲᱤ ᱦᱚᱸ ᱫᱟᱜ ᱡᱟᱹᱲᱤ ᱜᱮ ᱥᱤᱛᱩᱝ ᱦᱚᱸᱭ ᱥᱤᱛᱩᱝ ᱠᱟᱜ ᱠᱟᱱ ᱜᱮ ᱧᱮᱞᱚᱜ ᱠᱟᱱᱟ ᱡᱮᱢᱚᱱ ᱦᱚᱞᱟ ᱢᱟᱭᱫᱮᱨ ᱫᱚ ᱫᱚᱢᱮᱭ ᱫᱟᱜ ᱡᱟᱹᱲᱤ ᱠᱮᱫᱟ ᱦᱚᱭ ᱟᱛᱮ ᱦᱩᱰᱩᱨ ᱵᱤᱡᱽᱞᱤ ᱟᱛᱮ ᱫᱚᱢᱮ ᱫᱟᱜ ᱡᱟᱹᱲᱤ ᱵᱟᱲᱟ ᱠᱮᱫᱟ ᱛᱚ ᱟᱨ ᱛᱮᱦᱮᱧ ᱠᱷᱟᱱ ᱜᱮ ᱠᱳᱱᱚ ᱫᱟᱜ ᱡᱟᱹᱲᱤ ᱠᱳᱱᱳ ᱯᱟ ᱟ ᱵᱟᱹᱱᱩᱜᱼᱟ
ᱠᱟᱟᱱᱤᱛ
ᱦᱚᱸ ᱚᱱᱛᱮ ᱫᱚ ᱨᱤᱢᱤᱞ ᱞᱮ ᱨᱟᱠᱟᱵ ᱟᱠᱟᱜᱼᱟ
ᱜᱮ
ᱚ ᱟᱪᱪᱷᱟ ᱟᱪᱪᱷᱟ ᱦᱮᱸ
ᱟᱥᱮ ᱯᱟᱥᱮ ᱚᱠᱚᱭ ᱠᱚ ᱪᱮᱫ ᱠᱚ ᱪᱤᱠᱟᱹ ᱵᱟᱲᱟᱭᱼᱟ
ᱚ ᱵᱭ ᱡᱟᱭᱦᱳᱠ ᱦᱮᱸ ᱜᱤᱛᱤᱡ ᱵᱟᱲᱟ ᱟᱠᱟᱱ ᱜᱮᱭᱟ ᱠᱚ ᱥᱟᱱᱟᱢ ᱠᱚᱜᱮ ᱦᱮᱸ
ᱛᱮ ᱡᱚᱢ ᱵᱟᱤ ᱟᱟᱨ
ᱦᱮᱸ ᱡᱚᱛᱚ ᱦᱚᱲᱟᱜ ᱜᱮ ᱡᱚᱢ ᱵᱟᱲᱟ ᱦᱩᱭ ᱠᱟᱱᱟ ᱟᱫᱚ ᱚᱱᱛᱮ ᱯᱮᱥᱮᱱ ᱫᱚ ᱵᱚᱭᱦᱟ ᱪᱟᱥᱵᱟᱥ ᱫᱚ ᱚᱠᱟ ᱞᱮᱠᱟ ᱦᱩᱭᱩᱜ ᱠᱟᱱᱟ
ᱪᱟᱥᱼᱵᱟᱥ ᱢᱟ ᱟᱹᱣᱨᱤ ᱜᱮ ᱮᱛ ᱮᱛ ᱱᱤᱛᱚᱜ ᱛᱚᱵᱮ ᱫᱟᱜ ᱡᱟᱹᱯᱩᱫ ᱢᱩᱪᱟᱹᱫᱚᱜ ᱞᱟᱹᱜᱤᱫᱚᱜᱼᱟ ᱱᱤᱛᱚᱜ ᱦᱟᱸᱜ ᱟᱨ ᱚᱱᱠᱟ ᱱᱪ ᱦᱮᱸ ᱛᱚ ᱠᱩᱲᱤ ᱫᱤᱱ ᱯᱚᱨ ᱜᱮ ᱦᱟᱸᱜ ᱟᱫᱚ ᱥᱤᱭᱳᱜ ᱟᱨᱟᱢᱵᱷᱚᱜᱼᱟ
ᱟᱪᱪᱷᱟ ᱟᱪᱪᱷᱟ
ᱱᱤᱛ ᱠᱷᱚᱱ ᱦᱚᱲ ᱛᱳᱢᱟᱨ ᱦᱩᱲᱩ ᱦᱟᱛᱟᱣ ᱠᱚ ᱟᱨᱟᱢᱵᱷᱚ ᱟᱠᱟᱟᱜ
ᱦᱮᱸ
ᱦᱤᱥᱟᱹᱵᱽ ᱢᱚᱛᱚ ᱫᱚ ᱠᱤᱪᱷᱩ ᱡᱟᱭᱜᱟ ᱠᱚᱨᱮ ᱫᱚ ᱟᱞᱱ ᱨᱮ ᱫᱚ ᱟᱫᱚ ᱦᱟᱸᱜ ᱠᱤᱪᱷᱩ ᱡᱟᱭᱜᱟ ᱫᱚ ᱠᱟᱹᱴᱤᱡ ᱵᱷᱮᱜᱟᱨ ᱵᱷᱮᱜᱟᱨ ᱧᱚᱜ ᱜᱮᱭᱟᱮ ᱚᱱᱛᱮ ᱫᱚ ᱠᱤᱪᱷᱩ ᱫᱚ ᱪᱟᱥᱵᱟᱥ ᱫᱚ ᱟᱨᱟᱢᱵᱷᱚ ᱟᱠᱟᱱᱟ ᱟᱞᱮ ᱚᱱᱛᱮ ᱨᱮ ᱠᱟᱹᱴᱤᱡ ᱛᱩᱞᱩᱝ ᱫᱮᱨᱤ ᱧᱚᱜ ᱠᱟᱱᱟ
ᱟᱪᱪᱷᱟ ᱟᱪᱪᱷᱟ
ᱢᱟᱱᱮ ᱵᱚᱨᱛᱚᱢᱟᱱ ᱫᱚ ᱦᱟᱸᱜ ᱢᱤᱱᱟᱹᱧᱭᱟ ᱢᱟᱢᱚᱲ ᱥᱮᱫ ᱦᱚᱸ
ᱚ
ᱛᱚ ᱱᱚᱛᱮᱨᱮ ᱧᱮᱞ ᱦᱩᱭᱩᱜ ᱠᱟᱱᱟ ᱡ ᱪᱟᱥᱵᱟᱥ ᱫᱚ ᱦᱦᱟᱸᱜ ᱟᱹᱣᱨᱤ ᱜᱮᱭᱟᱛᱚ ᱩᱛᱟᱹᱨ
ᱚ ᱟᱨ ᱟᱹᱛᱩᱳ ᱫᱤᱥᱚᱢ ᱯᱨᱮᱮ ᱫᱚ ᱦᱟᱸᱜ
ᱟ ᱟᱹᱛᱩ ᱫᱤᱥᱚᱢ ᱠᱚ ᱥᱮᱫ ᱫᱚ ᱦᱟᱸᱜ ᱡᱟᱦᱟᱸ ᱤᱧᱤᱧ ᱟᱸᱡᱚᱢ ᱵᱟᱲᱟ ᱟᱨ ᱢᱟᱱᱮ ᱡᱮᱦᱮᱛᱩ ᱢᱟᱢᱞᱟᱟᱨ ᱨᱮ ᱢᱟᱱᱮᱟᱸᱜ ᱟᱸᱡᱚᱢ ᱵᱟᱲᱟ ᱱᱚᱰᱮᱜᱮ ᱦᱟᱸᱜ ᱟᱨ ᱵᱟᱨ ᱯᱚᱨ ᱵᱟᱨᱮ ᱫᱤᱱ ᱯᱚᱨᱮᱜ ᱜᱮ ᱦᱟᱸᱜ ᱦᱟᱸᱜ ᱦᱩᱭᱩᱜᱤᱭ ᱟᱨᱟᱢᱵᱷᱚᱜᱼᱟ
ᱟᱪᱪᱷᱟ ᱟᱪᱪᱷᱟ
ᱦᱮᱸ ᱦᱮᱸ
ᱟᱫᱚ ᱪᱟᱥᱵᱟᱥ ᱫᱚ ᱦᱩᱲᱩ ᱠᱚᱜᱮ ᱪᱟᱥᱵᱟᱥ ᱦᱩᱭᱩᱜᱼᱟ
ᱦᱮᱸ ᱵᱚᱨᱛᱚᱢᱟᱱ ᱦ ᱱᱤᱭᱟᱹ ᱱᱤᱭᱟᱹ ᱥᱤᱡᱤᱱ ᱫᱚ ᱦᱟᱸᱜ ᱦᱩᱲᱩ ᱜᱮ
ᱟ
ᱟᱫᱚ ᱦᱟᱸᱜ ᱪᱤᱱᱛᱟᱹ ᱨᱮᱱᱟᱜ ᱱᱚᱣᱟ ᱢᱤᱫᱴᱤᱡ ᱢᱮᱱᱟᱜᱼᱟ ᱡᱮ ᱦᱟᱸᱜ ᱢᱟᱲᱟᱝ ᱱᱤᱭᱟᱹ ᱫᱷᱟᱣ ᱢᱟ ᱪᱟᱞᱟᱣᱮᱱ ᱫᱷᱟ ᱢᱟ ᱦᱟᱸᱜ ᱩᱱᱟᱹᱜ ᱢ ᱦᱟᱜ ᱯᱨᱚᱛᱤ ᱦᱩᱭᱱᱟ ᱱᱤᱭᱟᱹ ᱦᱚᱸ ᱪᱟᱥ ᱫᱚᱦᱜ ᱟᱹᱰᱤ ᱵᱚᱛᱚᱨ ᱵᱚᱛᱚᱨ ᱫᱚ ᱵᱩᱡᱷᱟᱹᱜ ᱠᱟᱱ ᱜᱮᱭᱟ
ᱟᱪᱪᱷᱟ ᱟᱪᱪᱷᱟ
ᱦ ᱡᱟᱦᱮ ᱚᱠᱴᱚᱵᱚᱨ ᱨᱮᱦ ᱦᱚᱸ ᱟᱵᱚᱣᱟᱜ ᱢᱟ ᱪᱟᱥᱵᱟᱥ ᱜᱮ ᱤᱱᱟ ᱠᱚ ᱠᱚᱨᱟᱣ ᱫᱚᱠ ᱟᱨ ᱠᱟᱱ ᱜᱮᱭᱟ ᱦ
ᱟᱪᱪᱷᱟ ᱟᱪᱪᱷᱟᱚ ᱚᱱᱠᱟ ᱵᱟ ᱦᱩᱲᱩ ᱪᱷᱟᱲᱟ ᱛᱚ ᱮᱴᱟᱜ ᱠᱤᱪᱷᱩ ᱫᱚᱚ ᱵᱟᱝ ᱪᱟᱥᱵᱟᱥ ᱵᱟᱥ ᱵᱟᱲᱟ ᱦᱩᱭᱩᱜ ᱜᱮᱭᱟᱛᱮ
ᱦᱮᱸ ᱪᱟᱥᱵᱟᱥ ᱫᱚ ᱚᱱᱠᱟ ᱫᱚ ᱦᱩᱭ ᱦᱩᱭᱩᱜ ᱜᱮᱭᱟ ᱚᱱᱟ ᱫᱚ ᱢᱟᱱᱮ ᱪᱮᱫ ᱞᱮᱠᱟ ᱦᱮᱸ
ᱦᱮᱸ
ᱱᱚᱸᱰᱮ ᱫᱚ ᱮ ᱱᱚᱛᱮᱱᱟᱜ ᱟᱞᱮ ᱟᱹᱛᱩ ᱫᱤᱥᱚᱢ ᱠᱚ ᱥᱮᱫ ᱫᱚ ᱦᱟᱸᱜ ᱠᱩ ᱢᱟᱱᱮ ᱢᱮᱱ ᱡᱩᱫᱤ ᱪᱟᱥᱼᱵᱟᱥ ᱫᱤᱠ ᱡᱩᱫᱤ ᱧᱮᱞᱚᱜ ᱠᱷ ᱚᱱᱟ ᱫᱚ ᱦᱩᱭᱩᱜ ᱠᱟᱱᱟ ᱦᱩᱲᱩ ᱜᱮ
ᱟᱪᱪᱷᱟ ᱟᱪᱪᱷᱟ
ᱦᱩᱲᱩ ᱠᱚᱮ ᱪᱟᱥᱚᱜᱼᱟ ᱟᱨ ᱡᱩᱤ ᱥᱟᱭᱤᱰ ᱡᱟᱦᱟᱸ ᱫᱚ ᱵᱫ ᱵᱷᱟᱜᱤ ᱞᱟᱹᱜᱤᱫ ᱮᱠᱴᱨᱟ ᱡᱤ ᱤᱱᱠᱟᱢ ᱦᱩᱭᱩᱜ ᱠᱷᱟᱱ ᱯᱚᱭᱮᱱᱴ ᱨᱮᱱᱟᱜ ᱠᱟᱛᱷᱟ ᱟᱨ ᱪᱮᱫ ᱚᱱᱟ ᱠᱚ ᱞᱟᱹᱜᱤᱫ ᱵᱟᱫ ᱠᱚ ᱢᱮᱱᱟᱜᱼᱟ ᱯᱝᱲᱟ ᱠᱚ ᱢᱮᱱᱟᱜᱼᱟ ᱛᱤᱞᱢᱤᱧ ᱠᱚ ᱢᱮᱛᱟᱜᱼᱟ ᱢᱮᱥᱤᱢᱟᱢ ᱫᱚ ᱦᱟᱸᱜ ᱵᱟᱫᱟᱢ ᱟᱨ ᱛᱤᱞᱢᱤᱧ ᱜᱮ ᱦᱟᱸᱜ ᱪᱟᱥᱚᱜᱼᱟ ᱠᱚᱸᱰᱰᱟ ᱠᱚᱫᱚ ᱦᱟᱸᱜ ᱡᱟᱹᱥᱛᱤ ᱦᱚᱲ ᱫᱚ ᱦᱟᱸᱜ ᱵᱟᱠᱚ ᱪᱟᱥᱟᱥ ᱜᱮᱭᱟ
ᱦᱮᱸ
ᱠᱷᱚᱱ ᱵᱮᱯᱟᱨ
ᱟᱨ ᱛᱟᱦᱚᱞᱮ ᱚᱠᱟ ᱚᱠᱛᱚ ᱫᱚ ᱢᱟᱱᱮ ᱠᱚᱦᱚᱸᱰᱟ ᱛᱤᱞᱢᱤᱧ ᱵᱟᱫᱟᱢ ᱠᱚ ᱪᱟᱥ ᱵᱟᱲᱟ ᱦᱩᱭᱩᱜ ᱠᱟᱛᱮ
ᱫᱚ ᱦᱟᱸᱜ ᱥᱚᱭ ᱠᱚ ᱞᱵᱟᱝ ᱫᱤᱱ ᱞᱟᱦᱟ
ᱟᱪᱪᱷᱟ ᱟᱪᱪᱷᱟ
ᱨᱟᱵᱟᱝ ᱫᱤᱱ ᱢᱟᱱᱮ ᱫᱟᱜ ᱡᱟᱹᱯᱩᱫ ᱫᱤᱱ ᱪᱟᱵᱟ ᱩᱛᱟᱹᱨᱚᱜᱼᱟ ᱚᱱᱟ ᱯᱚᱨᱮ ᱠᱷᱚᱱ ᱠᱚ ᱟᱥᱟ ᱢᱟᱱᱮ ᱪᱟᱥ ᱠᱚ ᱟᱨᱟᱢ ᱟᱫᱮᱭᱟ ᱟᱨ ᱨᱟᱵᱟᱝ ᱫ ᱨᱮᱱᱟᱜ ᱢᱩᱪᱟᱹᱫ ᱦᱟᱸᱜ ᱚᱱᱟ ᱠᱚᱦᱰᱟ ᱠᱚ ᱤᱭᱟᱹ ᱠᱚ ᱚᱱᱟ ᱠᱚ ᱦᱟᱸᱜ ᱠᱚ ᱨᱟᱠᱟᱵᱟᱜ ᱱᱚᱝᱠᱟ ᱱᱚᱜ ᱡᱟᱭᱦᱳᱠ ᱧᱮᱞ ᱵᱟᱲᱟ ᱦᱩᱭ ᱠᱟᱱᱟ ᱦᱟᱸᱜ ᱤᱧ ᱫᱚ ᱦᱟᱸᱜ ᱯᱩᱨᱟᱹᱯᱩᱨᱤ ᱦᱟᱸᱜ ᱵᱟᱹᱧ ᱵᱟᱲᱟᱭᱟ ᱚᱱᱟ ᱥᱚᱵᱮ ᱥᱚᱭ ᱦᱜ ᱛᱚ ᱪᱟᱥᱵᱥᱤᱧ ᱥᱮᱬᱟᱭᱮᱜᱼᱟ ᱛᱚ ᱥᱮᱬᱟ ᱡᱩᱜᱽ ᱨᱮ ᱱᱤᱭᱟᱹ ᱠᱚᱜᱮ ᱠᱷᱚᱵᱚᱨ ᱫᱚᱧ ᱵᱟᱲᱟᱭᱟ ᱦᱟᱸᱜ
ᱟᱪᱪᱷᱟ ᱟᱪᱪᱷᱟ ᱟᱪᱪᱷᱟ
ᱟᱹᱵᱤᱱᱟᱜ ᱞᱮ ᱠᱷᱚᱵᱚᱨ ᱵᱟᱲᱟᱭ ᱢᱮᱱᱟᱜᱼᱟᱚᱱ ᱠᱟᱛᱮᱮᱫ
ᱦᱮᱸ ᱱᱚᱛᱮ ᱫᱚ ᱡᱟᱭᱦᱳᱠ ᱦᱩᱲᱩ ᱠᱚᱫᱚ ᱢᱤᱫ ᱚᱠᱛᱚ ᱜᱮ ᱱᱚᱣᱟ ᱡᱟᱹᱯᱩᱫ ᱫᱤᱱ ᱜᱮ ᱪᱟᱥ ᱵᱟᱲᱟ ᱦᱩᱭᱩᱜ ᱜᱮᱭᱟ ᱟᱨ ᱚᱱᱠᱟ ᱱᱚᱛᱮ ᱫᱚ ᱦᱟᱸᱜ ᱟᱨᱠᱤ ᱫᱟᱜ ᱨᱮᱱᱟᱜ ᱠᱟᱹᱡ ᱚᱵᱷᱟᱵ ᱢᱮᱱᱟᱜᱼᱟ ᱡᱟᱭᱦᱳᱠ ᱡᱟᱦᱟᱸᱟᱭ ᱜᱟᱰᱟ ᱠᱚᱨᱮᱜ ᱜᱮ ᱫᱟᱜ ᱛᱟᱦᱮᱱ ᱠᱷᱟᱱ ᱫᱚ ᱱᱟᱯᱟᱭ ᱵᱟᱝ ᱵᱟᱝᱠᱷᱟᱱ ᱵᱟᱝ ᱛᱟᱦᱮᱱ ᱠᱷᱟᱱ ᱫᱚ ᱮᱠᱫᱚᱢ ᱪᱟᱥ ᱜᱮ ᱵᱟᱝ ᱜᱟᱱᱚᱜᱼᱟ ᱡ ᱟᱫᱚ ᱱᱚᱣᱟ ᱱᱚᱣᱟ ᱥᱩᱫᱩ ᱡᱟᱹᱯᱩᱫ ᱥᱤᱡᱤᱱ ᱜᱮ ᱠᱟᱹᱡ ᱦᱩᱲᱩ ᱠᱚᱫᱚ ᱪᱟᱥ ᱵᱟᱲᱟᱭ ᱜᱮᱭᱟ ᱚᱱᱟ ᱪᱷᱟᱲᱟ ᱫᱚ ᱵᱠᱤ ᱥᱤᱡᱤᱱ ᱫᱚ ᱡᱦ ᱥᱚᱵᱡᱤ ᱠᱚ ᱪᱟᱥ ᱵᱟᱲᱟᱭᱮᱫ ᱜᱮᱭᱟ ᱟᱨᱠᱤ
ᱦᱮᱸ
ᱥᱚᱵᱡᱤ ᱢᱩᱫᱽᱨᱮ ᱡᱷᱤᱸᱜᱟᱹ ᱠᱚᱦᱚᱱᱰᱟ ᱦᱚᱛᱚᱫ ᱵᱮᱸᱜᱟᱲ ᱮᱢᱟᱱ ᱠᱚ ᱪᱟᱥ ᱵᱟᱲᱟ ᱦᱩᱭᱩᱜ ᱜᱮᱭᱟ
ᱟᱫᱚ ᱚᱱᱟ ᱫᱚ ᱢᱟᱱᱮ ᱵᱚᱪᱷᱚᱨ ᱯᱩᱨᱟᱹᱜ ᱜᱮᱥᱮ ᱢᱤᱫ ᱥᱤᱡᱤᱱ ᱜᱮ ᱚᱱᱟ ᱫᱚ
ᱮ ᱵᱚᱪᱷᱚᱨ ᱯᱩᱨᱟᱹ ᱫᱚ ᱢᱟᱱᱮ ᱵᱚᱪᱷᱚᱨ ᱯᱩᱨᱟᱹᱣ ᱛᱚ ᱵᱚᱪᱷᱚᱨ ᱯᱩᱨᱟᱹᱣ ᱜᱮ ᱡᱟᱭᱦᱳᱠ ᱦᱮᱸ ᱢᱟᱱᱮ ᱡᱮ ᱚᱲᱟᱜ ᱵᱟᱠᱷᱨᱟ ᱫᱚᱦ ᱛᱟᱦᱮᱱ ᱠᱟᱱ ᱜᱮᱭᱟ ᱵᱚᱪᱷᱚᱨ ᱯᱩᱨᱟᱹᱣ ᱜᱮ ᱚᱲᱟᱜ ᱨᱮᱛᱚ ᱡᱚᱢ ᱵᱟᱲᱟ ᱦᱩᱭᱩᱜ ᱟᱛᱚ ᱦᱟᱸᱜ ᱥᱚᱵᱡᱤ ᱠᱚ ᱚᱱᱟ ᱪᱷᱟᱲᱟ ᱟᱫᱚ ᱡᱟᱦᱟᱸ ᱥᱤᱡᱤᱱ ᱢᱟᱱᱮ ᱨᱟᱵᱟᱝ ᱥᱤᱡᱤᱱ ᱴᱟᱜ ᱚᱱᱟ ᱥᱤᱡᱤᱱ ᱫᱚ ᱵᱮᱯᱟᱨ ᱠᱷᱟᱹᱛᱤᱨ ᱦᱚᱸ ᱪᱟᱥ ᱵᱟᱲᱟ ᱦᱩᱭᱩᱜ ᱜᱮᱭᱟ
ᱦᱮᱸ
ᱦ ᱦᱮᱸ
ᱟᱪᱪᱷᱟ ᱟᱪᱪᱷᱟ ᱟᱫᱚ ᱦᱟᱸᱜ ᱱᱟᱹᱭ ᱫᱷᱟᱨᱮ ᱦᱟᱸᱜ ᱛᱚ ᱥᱚᱵᱽᱡᱤ ᱜᱮ ᱦᱟᱸᱜ ᱛᱚ ᱦᱟᱸᱜ ᱯᱨᱟᱫᱷᱟᱱᱱᱚ ᱧᱟᱢᱟ
ᱟᱨ
ᱛ ᱛ ᱯᱩᱨ ᱦ ᱵᱮᱥ ᱞᱮᱠᱟ ᱵᱟᱝ ᱟᱸᱡᱚᱢ ᱞᱮᱱᱟ ᱦᱮᱞᱳ